ᱡᱚᱦᱟᱨ ᱜᱮ ᱜᱚᱢᱠᱮ
ᱦᱮᱸ ᱡᱚᱦᱟᱨ ᱜᱮ ᱜᱚᱢᱠᱮ
ᱦᱮᱹ ᱨᱚᱲ ᱠᱚ ᱴᱷᱤᱠ ᱴᱷᱟᱠ‌ ᱟᱡᱚᱢᱚᱜ ᱠᱟᱱᱟ ᱛᱚ
ᱦᱮᱸ ᱜᱚᱢᱠᱮ ᱨᱚᱲ ᱠᱚᱫᱚ ᱴᱷᱤᱠ ᱴᱷᱟᱠ ᱟᱸᱡᱚᱢᱚᱜ ᱠᱟᱱᱟ᱾
ᱟᱨ ᱟᱵᱤᱱᱟᱜ ᱦᱚᱸ ᱴᱷᱤᱠ ᱴᱷᱟᱠ ᱟᱡᱚᱢᱚᱜ ᱠᱟᱱᱟ ᱴᱷᱤᱠ ᱴᱷᱟᱠ
ᱟᱪᱪᱷᱟ ᱟᱪᱪᱷᱟ ᱛᱚ ᱜᱚᱢᱠᱮ ᱱᱟᱯᱟᱭ ᱜᱮᱭᱟᱵᱮᱱ ᱛᱚ᱾
ᱦᱮᱸ ᱜᱚᱢᱠᱮ ᱱᱟᱯᱟᱭ ᱫᱚ ᱱᱤᱛ ᱜᱷᱟᱨᱤᱡ ᱫᱚ ᱱᱟᱯᱟᱭ ᱫᱚ ᱵᱟᱹᱱᱩᱜ ᱞᱤᱧᱟ ᱠᱟᱹᱴᱤᱡ ᱞᱤᱧ ᱟᱡᱟᱨᱚᱜ ᱠᱟᱱᱟ ᱠᱟᱹᱴᱤᱡ ᱦᱮᱸ ᱠᱟᱴᱤᱡᱞᱤᱧ ᱟᱡᱟᱨ ᱜᱚᱫ ᱠᱟᱱᱟ᱾ ᱫᱟᱜ ᱡᱟᱹᱲᱤ ᱠᱚᱨᱮᱧ ᱞᱚᱦᱚᱫ ᱟᱠᱟᱱᱟ ᱛᱚ ᱟᱫᱚᱞᱤᱧ ᱟᱡᱟᱨ ᱧᱚᱜ ᱠᱟᱱᱟᱼᱼ ᱜᱚᱢᱠᱮ ᱟᱵᱤᱱ ᱫᱚ ᱚᱠᱟ ᱞᱮᱠᱟ᱾
ᱛᱚ ᱞᱟᱹᱭ ᱞᱮᱠᱷᱟᱱ ᱟᱹᱞᱤᱧ ᱦᱚᱸ ᱱᱟᱯᱟᱭ ᱫᱚ ᱱᱟᱯᱟᱭ ᱜᱮᱭᱟᱞᱤᱧ ᱱᱤᱛᱚᱝ ᱯᱚᱨᱡᱚᱱᱛᱚ
ᱛᱟᱦᱞᱮ ᱡᱚᱢ ᱵᱟᱲᱟ ᱫᱚ ᱦᱩᱭ ᱱᱟ ᱥᱮ ᱵᱟᱝ ᱵᱟᱥᱤᱭᱟᱸᱢ ᱫᱟᱠᱟ ᱫᱚ?
ᱛᱚ ᱜᱚᱝᱠᱮ ᱟᱣᱨᱤᱭᱟᱜᱼᱟ ᱱᱤᱛᱚᱝ ᱫᱚ ᱡᱚᱢ ᱵᱟᱲᱟ ᱫᱚ᱾ ᱛᱚ ᱤᱥᱤᱱᱚᱜ ᱠᱟᱱᱟ ᱛᱚ ᱜᱚᱝᱠᱮ ᱟᱵᱮᱱᱟᱜ ᱡᱚᱢ ᱵᱟᱲᱟ ᱦᱩᱭᱱᱟ?
ᱵᱟᱝ ᱜᱚᱝᱠᱮ ᱡᱚᱢ ᱵᱟᱲᱟ ᱟᱣᱨᱤᱞᱤᱧ ᱡᱚᱢ ᱵᱟᱲᱟᱭᱟ ᱦᱟᱜ ᱠᱷᱟᱱ ᱟᱫᱚᱼᱼ ᱦᱟᱸᱜ ᱠᱷᱟᱱ ᱟᱡᱟᱨ ᱠᱟᱱᱟᱞᱤᱧ ᱛᱚ ᱠᱟᱹᱴᱤᱡ ᱨᱟᱱ ᱢᱩᱨᱜᱟᱹᱱ ᱠᱚ ᱡᱚᱢ ᱞᱟᱹᱜᱤᱫ ᱛᱮ ᱠᱟᱹᱴᱤᱡ ᱫᱚᱧ ᱦᱟᱞᱠᱟ ᱧᱚᱜ ᱫᱚᱞᱤᱧ ᱡᱚᱢ ᱟᱠᱟᱫ ᱜᱮᱭᱟ ᱦᱟᱸᱜ ᱠᱷᱟᱱ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱛᱟᱦᱚᱞ ᱜᱚᱢᱠᱮ ᱚᱱᱟ ᱠᱚᱦᱚ ᱥᱟᱱᱟᱢ ᱠᱚ ᱵᱮᱥ ᱵᱟᱲᱟᱭ ᱜᱮᱭᱟ ᱠᱚᱞᱮ?
ᱦᱮᱸ ᱚᱲᱟᱜ ᱠᱚᱨᱮ ᱫᱚ ᱡᱚᱛᱚ ᱜᱮ ᱱᱟᱯᱟᱭ ᱜᱮ ᱢᱮᱱᱟᱜ ᱞᱮᱭᱟ ᱥᱮ ᱱᱟᱯᱟᱭ ᱜᱮ ᱢᱮᱱᱟᱜ ᱠᱚᱣᱟ᱾
ᱟᱪᱪᱷᱟ ᱟᱪᱪᱷᱟ ᱜᱚᱝᱠᱮ ᱚᱲᱟᱜ ᱨᱮ ᱠᱟᱹᱢᱤ ᱠᱟᱡᱽ ᱫᱚ ᱪᱮᱫ ᱠᱚ ᱪᱟᱞᱟᱜ ᱠᱟᱱᱟ᱾
ᱛᱚ ᱱᱤᱛᱚᱝ ᱫᱚ ᱚᱲᱟᱜ ᱨᱮ ᱞᱟᱹᱭ ᱞᱮᱠᱷᱟᱱ ᱱᱚᱜᱼᱚᱭ ᱟᱞᱮ ᱥᱮᱫ ᱫᱚ ᱮᱦᱚᱵ ᱟᱠᱟᱱᱟᱼᱼ ᱦᱩᱲᱩ ᱨᱚᱦᱚᱭ ᱠᱚᱛᱚ ᱛᱚ ᱚᱱᱟ ᱨᱮᱜᱮ ᱟᱹᱞᱤᱧ ᱫᱚᱼᱼ ᱠᱟᱹᱢᱤ ᱠᱚ ᱦᱩᱭᱩᱜ ᱠᱟᱱᱟ᱾ ᱱᱤᱛᱚᱝ ᱫᱚ ᱠᱟᱹᱴᱤᱡ ᱞᱤᱧ ᱫᱩᱲᱩᱵ ᱡᱤᱨᱟᱹᱣ ᱠᱟᱱᱟ ᱦᱟᱸᱜᱼᱼ
ᱟᱪᱪᱷᱟ ᱟᱪᱪᱷᱟ ᱢᱟᱱᱮ ᱜᱚᱝᱠᱮ ᱟᱯᱮᱥᱮᱫ ᱫᱚ ᱪᱟᱥᱟᱥ ᱠᱟᱹᱢᱤ ᱟᱨᱟᱵ ᱠᱟᱱᱟ? ᱠᱟᱱᱟ
ᱦᱮᱸ ᱦᱮᱸᱼᱼ ᱞᱟᱹᱭ ᱞᱮᱠᱷᱟᱱ ᱫᱚ ᱟᱞᱮ ᱥᱮᱫ ᱫᱚ ᱪᱟᱥ ᱠᱟᱹᱢᱤ ᱫᱚ ᱮᱦᱚᱵ ᱠᱟᱱᱟ ᱛᱚ ᱜᱚᱢᱠᱮ ᱞᱟᱹᱭ ᱞᱮᱠᱷᱟᱱ ᱟᱯᱮᱥᱮᱫ ᱠᱤ ᱪᱟᱥ ᱠᱟᱹᱢᱤᱭ ᱮᱦᱚᱵ ᱟᱠᱟᱱᱟ᱾
ᱚᱱᱠᱟ ᱟᱞᱮᱥᱮᱜ ᱫᱚ ᱚᱱᱠᱟ ᱛᱟᱦᱟ ᱫᱚ ᱟᱨᱮ ᱟᱨᱟᱚᱵᱚᱜᱼᱟᱮ ᱡᱷᱚᱛᱚ ᱡᱷᱚᱛᱚ ᱠᱚ ᱪᱟᱥᱟᱼᱟ ᱚᱱᱠᱟ ᱫᱚ ᱵᱟᱝ᱾ ᱟᱹᱰᱤ ᱦᱟᱞᱠᱟ ᱢᱤᱫ ᱵᱟᱨ ᱦᱚᱲᱟᱜ ᱡᱟᱦᱟᱸᱭ ᱠᱚᱣᱟᱜ᱾ ᱦᱟᱞᱠᱟ ᱫᱟᱜ ᱞᱟᱜᱟᱣ ᱟᱠᱟᱱᱟ ᱥᱟᱶᱛᱮ ᱢᱤᱱᱤ ᱥᱟᱵ ᱢᱟᱨᱟᱨᱥᱟᱞ ᱢᱮᱱᱟᱜ ᱛᱟᱠᱚᱼᱼ ᱚᱱᱠᱟᱟᱜ ᱪᱟᱥᱵᱟᱥ ᱫᱚ ᱦᱩᱭᱩᱜ ᱠᱟᱱᱟ ᱟᱫᱚ ᱵᱟᱠᱷᱟᱱ ᱫᱚ ᱪᱟᱥᱵᱟᱥ ᱫᱚ ᱟᱫᱚ ᱟᱹᱣᱨᱤ ᱦᱩᱭᱩᱜᱼᱟ᱾ ᱮᱼᱼ
ᱚ ᱟᱹᱰᱤ ᱱᱟᱯᱟᱭ ᱠᱟᱛᱷᱟ᱾
ᱦᱮᱸ
ᱛᱚ ᱱᱤᱛᱚᱝ ᱜᱚᱝᱠᱮ ᱪᱮᱫ ᱪᱮᱠᱟ ᱦᱩᱭᱩᱜ ᱠᱟᱱᱟ ᱛᱟᱦᱞᱮ?
ᱟᱫᱚ ᱱᱤᱛᱚᱜ ᱫᱚ ᱜᱚᱝᱠᱮ ᱪᱟᱥ ᱵᱟᱥ ᱫᱚ ᱵᱟᱹᱱᱩᱜ-ᱟ ᱤᱭᱟᱹ ᱵᱟᱹᱱᱩᱜ ᱟ ᱥᱮ ᱯᱚᱱᱛᱷᱟ ᱵᱟᱹᱱᱩᱜᱼᱟ ᱛᱟᱦᱞᱮ ᱪᱟᱥ ᱵᱟᱥ᱾ ᱦᱩᱭᱩᱜ ᱠᱟᱱᱟ ᱤᱱᱟᱹ ᱠᱚᱜᱮ ᱟᱨ ᱵᱟᱠᱷᱟᱱ ᱫᱚ ᱪᱮᱫ ᱦᱚᱸ ᱵᱟᱝᱯᱟᱨ ᱫᱚ᱾ ᱪᱟᱥ ᱵᱟᱥ ᱛᱤᱱ ᱛᱤᱱᱜᱮᱭᱟ ᱛᱚ ᱜᱚᱢᱠᱮ
ᱟᱪᱪᱷᱟ ᱟᱪᱪᱷᱟ
ᱥᱮ ᱜᱚᱝᱠᱮ ᱛᱮᱦᱮᱸᱧ ᱫᱚ ᱟᱞᱮ ᱫᱚ ᱢᱤᱫᱴᱮᱱ ᱨᱚᱲ ᱛᱮᱱᱟᱜ ᱢᱟ ᱟᱭᱢᱟ ᱞᱮᱠᱟᱱᱟᱜ ᱢᱮᱱᱟᱜᱼᱟ ᱥᱟᱛᱟᱢ ᱜᱮ ᱟᱫᱚ ᱢᱮᱱᱠᱷᱟᱱᱼᱼ ᱛᱮᱦᱮᱧ ᱫᱚ ᱦᱩᱰᱤᱧ ᱢᱟᱪᱷᱟ ᱥᱟᱛᱟᱢ ᱢᱮᱫᱴᱟᱝ ᱜᱮᱞᱟᱝ ᱵᱟᱪᱷᱟᱣᱟ᱾ ᱥᱟᱛᱟᱢ ᱫᱚ ᱱᱚᱣᱟ ᱪᱟᱥᱼᱵᱟᱥ ᱠᱚ ᱤᱫᱤ ᱠᱟᱛᱮᱫ ᱜᱮ ᱟᱨᱠᱤ᱾
ᱦᱮᱸ ᱟᱹᱰᱤ ᱱᱟᱯᱟᱭᱚᱜᱼᱟ᱾
ᱟᱪᱪᱷᱟ ᱛᱟᱦᱞᱮ ᱜᱚᱝᱠᱮ ᱥᱟᱛᱟᱢ ᱫᱚ ᱪᱟᱥᱼᱵᱟᱥ ᱢᱟᱞᱟᱝ ᱵᱟᱪᱷᱟᱣᱞᱟᱝ ᱵᱟᱪᱷᱟ ᱠᱮᱫ ᱜᱮᱭᱟ ᱢᱮᱱᱠᱷᱟᱱ ᱞᱟᱝ ᱜᱟᱞᱢᱟᱨᱟᱣ ᱞᱮᱜᱮ ᱛᱟᱦᱞᱮᱼᱼ ᱠᱷᱟᱴ ᱢᱟᱪᱟ ᱛᱮ ᱦᱮ ᱥᱮ ᱜᱚᱢᱠᱮᱼᱼ ᱦᱮᱸ ᱛᱟᱦᱞᱮ ᱵᱟᱹᱵᱩ ᱧᱮᱞ ᱞᱮᱠᱷᱟᱱ ᱧᱮᱞᱚᱜᱼᱟ ᱱᱟᱦᱟᱜ ᱚᱠᱛᱚ ᱨᱮᱫᱚᱼᱼ ᱠᱷᱟᱱ ᱚᱱᱟ ᱡᱟᱦᱟᱸ ᱱᱟᱦᱮᱞ ᱠᱚᱫᱚ ᱟᱨᱠᱤ ᱱᱟᱦᱮᱞ ᱠᱚ ᱜᱟᱹᱭ ᱠᱚ ᱰᱟᱝᱨᱤ ᱠᱚ ᱛᱚ ᱱᱮᱛᱟᱨ ᱫᱚ ᱚᱲᱟᱜ ᱠᱚᱨᱮ ᱫᱚ ᱱᱟᱦᱟᱜ ᱡᱟᱹᱱᱤᱡ ᱵᱟᱝ ᱧᱮᱞᱚᱜ ᱠᱟᱱᱟ ᱱᱚᱜ ᱪᱮᱫ ᱮᱢ ᱢᱚᱱᱮᱭᱟ ᱚᱱᱟ ᱵᱟᱨᱮ ᱛᱮ?
ᱦᱮᱸ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ ᱡᱮ ᱱᱟᱦᱟᱜ ᱚᱠᱛᱚ ᱨᱮ ᱡᱟᱦᱟᱸ ᱱᱟᱦᱮᱞ ᱠᱚ ᱥᱮᱼᱼ ᱜᱟᱰᱟ ᱮ ᱰᱟᱝᱨᱟ ᱠᱚ ᱱᱤᱭᱮᱼᱼ ᱥᱤᱭᱳᱜ ᱦᱩᱭᱩᱜ ᱠᱟᱱ ᱛᱟᱦᱮᱸᱱᱟ ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ᱾ ᱵᱟᱹᱭ ᱵᱟᱹᱭ ᱛᱮ ᱟᱜ ᱤᱫᱤᱜ ᱠᱟᱱᱟ ᱟᱨ ᱞᱟᱹᱭ ᱞᱮᱠᱷᱟᱱ ᱟᱞᱮ ᱥᱮᱫ ᱫᱚ ᱵᱮᱥᱤᱨ ᱵᱷᱟᱜᱽ ᱫᱚ ᱚᱱᱟ ᱱᱤᱭᱟᱹ ᱛᱮᱫᱚ ᱵᱟᱝ ᱠᱳ ᱥᱤ ᱮᱫᱟ ᱴᱮᱠᱴᱟᱨ ᱠᱚᱛᱮ ᱠᱚ ᱥᱤ ᱮᱫᱟ᱾ ᱵᱤᱥᱤ ᱵᱟᱜᱽ ᱫᱚ ᱜᱟᱹᱰᱤ ᱛᱮᱠᱚ ᱥᱤ ᱭᱮᱫᱟ᱾
ᱛᱚ ᱜᱚᱝᱠᱮ ᱞᱟᱹᱭ ᱞᱮᱠᱷᱟᱱ ᱟᱯᱮᱥᱮᱫ ᱠᱤ ᱚᱱᱟ, ᱚᱱᱟ ᱛᱮᱜᱤ ᱠᱩ ᱱᱤᱛ ᱱᱤᱛ ᱦᱚᱠᱚ ᱥᱤ ᱮᱫᱼᱫᱟ ᱥᱮ ᱴᱮᱠᱴᱟᱨ ᱠᱚᱛᱮ ᱥᱮ ᱜᱟᱹᱰᱤ ᱠᱚᱛᱮ?
ᱜᱚᱢᱠᱮ ᱟᱞᱮ ᱥᱮᱫ ᱞᱮ ᱢᱮᱫ ᱫᱷᱟᱣ ᱚᱱᱠᱟ ᱜᱮ ᱢᱮᱱᱠᱷᱟᱱ ᱢᱟᱱᱮ ᱴᱟᱠᱴᱟᱨ ᱠᱚᱫᱚ ᱠᱚ ᱥᱤᱭᱼᱟ ᱥᱤ ᱫᱚ, ᱢᱮᱱᱠᱷᱟᱱ ᱢᱩᱪᱟᱹᱫ ᱨᱮᱫᱚ ᱡᱟᱦᱟᱸ ᱴᱟᱠᱴᱟᱨ ᱠᱚᱛᱮ ᱠᱚ ᱥᱤ ᱞᱮᱠᱷᱟᱱ ᱢᱟ ᱜᱚᱝᱠᱮ ᱟᱹᱰᱤ ᱢᱟᱨᱟᱝ ᱢᱟᱨᱟᱝ ᱡᱟᱭᱜᱟ ᱦᱮᱸ ᱜᱟᱹᱰᱤ ᱠᱚ ᱟᱹᱪᱩᱨᱟ ᱚᱸᱰᱮ ᱢᱟ ᱮᱸᱠᱷᱟᱱ ᱢᱤᱫ ᱡᱟ ᱦᱟᱥᱟ ᱡᱩᱲᱟᱹᱣ ᱜᱚᱫᱚᱜ ᱜᱮᱭᱟ ᱥᱮᱻᱵᱮᱜ, ᱫᱮ ᱥᱮᱬᱟ ᱜᱟᱹᱰᱤ ᱠᱟᱱᱟ ᱥᱤ ᱥᱤ ᱡᱚᱠᱷᱚᱱ ᱟᱹᱪᱩᱨ ᱜᱚᱫᱟ, ᱛᱚ ᱦᱟᱥᱟ ᱪᱩᱲᱟᱹᱣ ᱜᱚᱫᱚᱜ ᱠᱟᱱᱟ᱾ ᱦᱚᱸᱻᱚ ᱪᱩᱲᱟᱹ ᱠᱚ ᱨᱟᱹᱯᱩᱫ ᱞᱟᱹᱜᱤᱫ ᱦᱚᱸ ᱜᱚᱝᱠᱮ ᱢᱮᱫᱴᱟᱝ ᱫᱚ ᱮᱸ ᱠᱟᱰᱟ ᱟᱸᱲᱜᱚᱢ ᱦᱚᱸ ᱞᱟᱜᱟᱜ ᱜᱮᱭᱟ, ᱞᱟᱜᱟᱣᱮᱫ ᱜᱮᱭᱟ ᱠᱚ᱾ ᱞᱟᱠᱛᱤ ᱢᱟ ᱵᱟᱹᱱᱩᱜᱼᱟ ᱥᱮ ᱛᱤᱨ ᱞᱟᱹᱠᱤᱫ ᱛᱮᱫᱚ ᱞᱟᱹᱠᱛᱤ ᱵᱟᱹᱱᱩᱜᱼᱟ ᱢᱮᱱᱠᱷᱟᱱ ᱟᱫᱚ ᱚᱱᱮ ᱥᱚᱡᱷᱮ ᱞᱟᱹᱜᱤᱫ ᱛᱮ ᱥᱚᱢᱟᱱ ᱞᱟᱹᱜᱤᱫ ᱛᱮ᱾ ᱮᱱᱛᱮ ᱟᱸᱲᱜᱚᱢ ᱫᱚᱠᱚ ᱞᱟᱜᱟᱣ ᱜᱮᱭᱟ ᱟᱨᱠᱤ, ᱵᱟᱠᱷᱟᱱ ᱠᱩᱰᱤ ᱛᱮ ᱫᱮ ᱦᱩᱭᱩᱜᱼᱟ ᱵᱟᱠᱷᱟᱱ ᱠᱩᱰᱤ ᱛᱮᱫ ᱜᱮ ᱟᱹᱰᱤ ᱰᱷᱮᱨᱚᱜᱼᱟ, ᱛᱚᱠᱷᱚᱱ ᱥᱚᱢᱟᱱ ᱵᱟᱝ ᱥᱚᱢᱟᱱᱚᱜ ᱫᱚ ᱢᱤᱫ ᱫᱷᱟᱣ ᱨᱮ ᱩᱥᱩᱞᱞᱼᱞᱟᱭ ᱢᱤᱫ ᱫᱷᱟᱣ ᱨᱮ ᱪᱷᱟᱯ ᱦᱚᱭ ᱱᱷᱟᱸᱜ ᱫᱟᱜ ᱵᱟᱝ ᱛᱮ ᱚᱱᱟ ᱴᱷᱤᱠ ᱥᱟᱺᱦᱤᱡ ᱱᱷᱟᱸᱜ, ᱚᱱᱟ ᱞᱟᱹᱜᱤᱫ ᱛᱮᱦᱚᱸ ᱜᱟᱹᱰᱤᱡ ᱢᱮᱫ ᱴᱟᱹᱱ ᱵᱟᱨᱟ ᱟᱹᱰᱤ ᱠᱚᱢ ᱠᱚ ᱧᱮᱞ ᱧᱟᱢᱚᱜ ᱠᱟᱱᱟ ᱜᱚᱝᱠᱮ ᱱᱮᱛᱟᱨ ᱫᱚ ᱠᱟᱰᱟ ᱰᱟᱺᱜᱽᱨᱤ ᱠᱚᱫᱚ᱾ ᱟᱨ ᱱᱩᱱᱟᱹᱜ ᱜᱮ ᱩᱱᱟᱹᱜ ᱩᱱᱟᱹᱜ ᱜᱮᱵᱚᱱ ᱞᱟᱦᱟᱱᱛᱤ ᱜᱚᱫ ᱟᱠᱟᱱᱟ, ᱡᱟᱦᱟᱸᱭ ᱠᱚᱫᱚ ᱵᱚᱱ ᱟᱫ ᱥᱟᱹᱨᱤ ᱜᱚᱫ ᱟᱠᱟᱫᱟ᱾
ᱟᱹᱞᱤᱧ ᱦᱚᱸᱞᱤᱧ ᱜᱚᱝᱠᱮ ᱞᱤᱧ ᱧᱮᱞ ᱟᱠᱟᱫ ᱜᱮᱭᱟ ᱱᱚᱣᱟ ᱵᱮᱱ ᱞᱟᱹᱭ ᱠᱮᱜᱼᱟ ᱟᱹᱰᱤ ᱱᱟᱯᱟᱭ ᱠᱟᱛᱷᱟ ᱡᱮ ᱚᱱᱟ ᱛᱮᱢᱟ, ᱟᱹᱰᱤ ᱢᱟᱨᱟᱝ ᱡᱟᱭᱜᱟ ᱞᱟᱜᱟᱜᱼᱟ ᱟᱨ ᱱᱚᱜᱼᱱᱚᱸᱠᱟ ᱠᱤᱪᱷᱩ ᱠᱤᱪᱷᱩ ᱡᱟᱭᱜᱟ ᱠᱚ ᱵᱟᱹᱜᱤᱭᱟᱜ ᱠᱟᱱᱟ, ᱟᱨ ᱱᱟᱦᱮᱞ ᱠᱷᱟᱱ ᱫᱚ ᱯᱩᱨᱟᱹ ᱮᱠᱫᱚᱢ ᱯᱩᱨᱟᱹ ᱡᱚᱛᱚ ᱜᱤ ᱢᱟᱱᱮ ᱥᱤ ᱞᱮᱠᱷᱟᱱ ᱫᱚ ᱯᱩᱨᱟᱹᱻᱢ ᱢᱩᱪᱟᱹᱫ ᱫᱷᱟᱹᱨᱤᱡ ᱢᱟᱱᱮ ᱠᱳᱱᱳ ᱡᱟᱭᱜᱟ ᱦᱚᱸ ᱵᱟᱭ ᱵᱟᱛᱼᱟ᱾
ᱦᱚᱭ,
ᱯᱩᱨᱟᱹ ᱢᱚᱸᱡᱽ ᱜᱮ ᱥᱤ ᱩᱛᱟᱹᱨᱟᱭ ᱟᱨ ᱱᱟᱦᱮᱞ ᱛᱮ ᱯᱩᱨᱟᱹ ᱟᱨᱜᱚᱢ ᱩᱛᱟᱹᱨᱟᱭ᱾ ᱢᱟᱱᱮ ᱟᱬᱜᱚᱢ ᱦᱚᱸ ᱟᱹᱰᱤ ᱱᱟᱯᱟᱭ ᱛᱮ ᱯᱩᱨᱟᱹ ᱥᱚᱢᱟᱱ ᱩᱛᱟᱹᱨ ᱠᱟᱜᱼᱟᱭ᱾ ᱪᱷᱚᱯᱚ ᱠᱚᱦᱚᱸ ᱰᱷᱩᱯᱠᱩ ᱪᱷᱚᱯᱚ ᱠᱚᱦᱚᱸ ᱵᱟᱝ ᱛᱟᱦᱮᱸᱱᱟ,
ᱦᱮᱸ ᱦᱮᱸ, ᱵᱟᱝ ᱢᱟᱱᱮ ᱦᱩᱭᱩᱜ ᱠᱟᱱᱟ ᱱᱚᱣᱟ ᱟᱲᱮ ᱞᱟᱛ ᱛᱟᱨ ᱡᱟᱦᱟᱸ ᱠᱚ ᱞᱟᱹᱭᱼᱟ, ᱟᱯᱮ ᱪᱮᱫ ᱯᱮ ᱞᱟᱹᱭᱼᱟ ᱜᱚᱝᱠᱮ ᱚᱱᱟ ᱫᱚ ᱵᱟᱹᱧ ᱵᱟᱰᱟᱭᱟ, ᱡᱟᱦᱟᱸ ᱠᱷᱮᱛ ᱠᱚ ᱡᱟᱦᱟᱸ ᱠᱚ ᱛᱚᱞ ᱤᱭᱟᱹ ᱭᱟᱞᱚ ᱛᱚᱞ ᱟᱠᱚ ᱪᱮᱫ ᱯᱮ ᱞᱟᱹᱭ-ᱟ ᱚᱸᱛᱮ ᱫᱚ ᱟᱫᱚ ᱜᱚᱝᱠᱮ?
ᱟᱞᱮ ᱫᱚ ᱞᱟᱹᱭ ᱞᱮᱠᱷᱟᱱ ᱫᱚ ᱚᱱᱟ ᱫᱚ ᱮᱸᱜ ᱟᱲᱮ ᱜᱮᱞᱮ ᱞᱟᱹᱭᱼᱟ᱾ ᱚᱸᱠᱟ ᱫᱚ ᱟᱞᱮ ᱫᱚ ᱟᱲᱮ ᱜᱮ ᱵᱤᱥᱤᱨ ᱵᱟᱜᱽ ᱤᱧ ᱧᱮᱞ ᱟᱠᱟᱫ ᱠᱚᱣᱟ ᱛᱚ, ᱡᱟᱦᱟᱸ ᱥᱟᱭᱮᱰ ᱥᱟᱭᱮᱰ ᱛᱮᱠᱚ ᱮᱥᱮᱜᱟ᱾
ᱦᱮᱸ ᱦᱮᱸ ᱦᱮᱸ ᱦᱮᱸ᱾ ᱛᱚ ᱜᱚᱝᱠᱮ ᱟᱲᱮ ᱞᱟᱛᱟᱨ ᱠᱚᱨᱮ ᱫᱚ ᱟᱹᱰᱤ ᱟᱭᱢᱟ ᱡᱟᱭᱜᱟ ᱜᱮ ᱥᱟᱫᱟ ᱛᱟᱦᱮᱸᱱᱟ ᱡᱩᱫᱤ ᱵᱮᱥ ᱥᱟᱵᱽ ᱟᱭ ᱜᱟᱹᱰᱤ ᱠᱚᱫᱚᱢ ᱥᱤᱭᱟ ᱢᱮᱱᱠᱷᱟᱱ ᱠᱟᱰᱟ ᱱᱟᱦᱮᱞ ᱠᱚᱛᱮ ᱫᱚ ᱵᱟᱭ ᱰᱟᱺ ᱱᱟᱦᱮᱞ ᱠᱚ ᱥᱮ ᱚᱱᱟ ᱡᱟᱭᱜᱟ ᱫᱚ ᱵᱟᱭ ᱟᱲᱟᱜᱟ᱾ ᱜᱚᱴᱟ ᱜᱮᱵᱚᱱ ᱨᱚᱦᱚᱭ ᱯᱩᱨᱟᱹᱣᱼᱣᱟ ᱟᱨᱠᱤ ᱢᱤᱫ ᱯᱚᱠᱠᱷᱮ ᱡᱟᱦᱟᱸ ᱛᱤᱱᱟᱹᱜ ᱡᱟ ᱟᱵᱚ ᱥᱚᱢᱚᱭ ᱦᱚᱸᱠᱚ ᱮᱢ ᱟᱠᱟᱫ ᱛᱟᱵᱚᱱᱟ, ᱢᱮᱱᱠᱷᱟᱡ ᱩᱱᱟᱹᱜ ᱜᱮ ᱠᱟᱹᱴᱤᱡ ᱟᱵᱚ ᱚᱞᱚᱥ ᱟᱠᱚ ᱦᱚᱸ ᱚᱞᱚᱥ ᱟᱠᱟᱫ ᱵᱚᱱ ᱜᱮᱭᱟ᱾ ᱱᱚᱣᱟ ᱜᱟᱹᱰᱤ ᱠᱚᱛᱮ ᱟᱨᱠᱤ,
ᱦᱩᱸ ᱥᱟᱹᱨᱤ ᱠᱟᱛᱷᱟ ᱵᱮᱱ ᱞᱟᱹᱭ ᱠᱟᱫᱟ᱾
ᱟᱫᱚ ᱥᱟᱶ ᱦᱚᱲ ᱡᱟᱦᱟᱸᱭ ᱜᱮᱠᱚ, ᱡᱟᱦᱟᱸ ᱠᱟᱹᱢᱤ ᱡᱚᱝ ᱦᱚᱲ ᱠᱚᱫᱚ ᱠᱟᱹᱢᱤ ᱡᱚᱝᱟ ᱫᱚ ᱠᱟᱹᱢᱤ ᱡᱚᱝᱚᱜ ᱫᱚ ᱞᱟᱜᱟᱜ ᱠᱟᱱᱟ᱾ ᱪᱮᱫ ᱚᱱᱟ ᱨᱮᱱᱟᱜ ᱪᱟᱥ ᱠᱟᱹᱢᱤ ᱠᱚ ᱞᱟᱜᱟᱜ ᱠᱟᱱᱟ ᱱᱮᱛᱟᱨ ᱨᱮᱱ ᱜᱤᱫᱽᱨᱟᱹ ᱯᱤᱫᱽᱨᱟᱹ ᱡᱩᱫᱤ ᱢᱮᱛᱟ ᱠᱚᱣᱟ ᱵᱟᱵᱩᱭᱟ ᱱᱚᱣᱟ, ᱠᱟᱢᱤ ᱢᱮᱥᱮ ᱚᱱᱟ ᱠᱟᱹᱢᱤ ᱢᱮ, ᱚᱲᱟᱜ ᱠᱟᱹᱢᱤ ᱦᱚᱸ ᱞᱟᱸᱜᱟᱭᱮᱱ ᱠᱷᱟᱱ ᱟᱫᱚ ᱠᱟᱹᱢᱤ ᱫᱟᱹᱲ ᱠᱮᱫᱟᱭ ᱵᱤᱫᱮᱥ ᱠᱟᱹᱢᱤ᱾ ᱞᱟᱹᱭᱟᱭ ᱚᱲᱟᱜ ᱨᱮᱦᱚᱸ ᱠᱟᱹᱢᱤ ᱚᱪᱚᱣᱟᱧ ᱠᱟᱱᱟ᱾ ᱱᱤᱝᱠᱟ ᱞᱟᱦᱟᱛᱮᱱ ᱜᱤᱫᱽᱨᱟᱹ ᱯᱤᱫᱽᱨᱟᱹ ᱠᱚᱫᱚ ᱱᱚᱣᱟ ᱪᱟᱥ ᱠᱟᱹᱢᱤ ᱜᱮᱛᱚ ᱠᱚ ᱟᱥᱚᱞ ᱛᱟᱦᱮᱸ ᱠᱟᱱ ᱛᱟᱠᱚᱣᱟ᱾ ᱡᱟᱦᱟᱱᱟᱜ ᱠᱚ ᱥᱮᱬᱟ ᱵᱟᱠᱚ ᱥᱮᱬᱟ ᱚᱞᱚᱜ ᱯᱟᱲᱦ ᱠᱚ ᱥᱮᱬᱟᱭᱟ ᱵᱟᱠᱚ ᱥᱮᱬᱟᱭ ᱠᱤᱱᱛᱩ ᱪᱟᱥ ᱠᱟᱹᱢᱤ ᱫᱚᱠᱚ ᱥᱮᱬᱟ ᱵᱟᱠᱚ ᱛᱟᱦᱮᱸᱱᱟ ᱪᱮᱫ ᱵᱤᱱ ᱞᱟᱹᱭᱟ ᱱᱚᱭᱟ ᱵᱟᱨᱮᱛᱚᱜ ᱜᱚᱝᱠᱮ ᱟᱵᱮᱱ?
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱜᱚᱝᱠᱮ ᱞᱟᱹᱭ ᱞᱮᱠᱷᱟᱱ ᱟᱞᱮ ᱥᱮᱫ ᱦᱚᱸ ᱧᱮᱞ ᱫᱚᱧ ᱧᱮᱞ ᱟᱠᱟᱫ ᱠᱚᱣᱟ ᱱᱚᱜᱼᱚᱭ ᱡᱮ, ᱞᱟᱦᱟᱛᱮ ᱡᱟᱦᱟᱸ ᱠᱚ ᱠᱟᱹᱢᱤᱭᱮᱫ ᱠᱟᱱ ᱛᱟᱦᱮᱱᱟ ᱟᱭᱳᱵᱟᱵᱟ ᱥᱟᱞᱟᱜ, ᱥᱮᱞᱮᱫ ᱠᱚ ᱛᱟᱦᱮᱸ ᱠᱟᱱᱟ ᱱᱤᱛᱚᱝ ᱫᱚ, ᱚᱱᱠᱟ ᱫᱚ ᱵᱟᱝ ᱦᱩᱭᱩᱜ ᱠᱟᱱᱟ ᱱᱚᱜᱼᱚᱭ ᱚᱱᱟ ᱠᱟᱹᱢᱤ ᱧᱩᱛᱩᱢ ᱛᱮ ᱟᱫᱚ, ᱵᱟᱭᱨᱮ ᱵᱤᱫᱮᱥᱮ ᱪᱟᱞᱟᱣᱱᱟ᱾ ᱟᱫᱚ ᱱᱚᱜᱼ ᱱᱚᱝᱠᱟ ᱟᱭᱩᱼᱵᱟᱵᱟ ᱯᱟᱥᱮ ᱨᱮ ᱵᱟᱢ ᱛᱟᱦᱮᱱᱟ ᱵᱟᱢ ᱠᱟᱹᱢᱤ ᱜᱚᱲᱚᱣᱟᱠᱚᱭᱟ, ᱪᱤᱠᱟᱹᱛᱮ ᱛᱟᱦᱚᱞᱮ ᱟᱢᱫᱚ ᱢᱤᱫᱴᱮᱱ ᱩᱱᱠᱤᱱ ᱨᱮᱱ ᱦᱚᱯᱚᱱᱮᱢ ᱦᱩᱭᱱᱟ ᱢᱮᱱᱛᱮ᱾
ᱮᱠᱫᱚᱢ ᱮᱠᱫᱚᱢ,
ᱛᱚ ᱟᱹᱞᱤᱧ ᱫᱚᱞᱤᱧ ᱞᱟᱹᱭᱟ, ᱱᱤᱭᱟᱹ ᱨᱮᱫᱚ ᱟᱭᱩ ᱵᱟᱵᱟ ᱥᱟᱞᱟᱜ ᱫᱚ ᱫᱚᱨᱠᱟᱨ ᱠᱟᱱ ᱜᱮᱭᱟ ᱥᱮᱞᱮᱫ ᱨᱮ ᱪᱮᱫᱟᱜ ᱥᱮ ᱵᱟᱢ ᱠᱟᱹᱢᱤ ᱞᱮᱠᱷᱟᱱ ᱦᱚᱸ, ᱦᱟᱯᱮᱱ ᱫᱤᱱ ᱨᱮ ᱱᱤᱡᱮ ᱛᱮᱜᱮ ᱟᱱᱟᱴᱮᱢ ᱯᱟᱲᱟᱜᱼᱟ ᱡᱩᱫᱤᱢ ᱥᱮᱬᱟᱭ ᱠᱷᱟᱱ ᱫᱚ, ᱦᱟᱯᱮᱱ ᱫᱤᱱ ᱨᱮᱫᱚ ᱚᱱᱠᱟ ᱫᱚ ᱟᱱᱟᱴ ᱵᱟᱢ ᱯᱟᱲᱟᱜᱼᱟ ᱪᱟᱥ ᱠᱟᱹᱢᱤ ᱨᱮ᱾ ᱵᱷᱟᱹᱜᱤ ᱴᱷᱤᱠᱮᱢ ᱴᱷᱤᱠᱟᱹᱭᱟ ᱥᱮᱢ ᱵᱩᱡᱷᱟᱹᱣᱟ᱾
ᱦᱮᱸ ᱦᱮᱸ,
ᱱᱚᱣᱟ ᱫᱚ ᱪᱟᱜ ᱥᱮ ᱥᱮᱫᱟᱭ ᱠᱷᱚᱱ ᱟᱹᱨᱤᱪᱟᱹᱞᱤ ᱟᱹᱜᱩ ᱠᱟᱱ ᱛᱟᱵᱚᱱᱟ ᱟᱨ ᱱᱤᱛᱚᱝ ᱡᱩᱫᱤ ᱚᱱᱟ ᱵᱟᱵᱩᱱ, ᱴᱷᱤᱠᱟ ᱛᱟᱦᱚᱞᱮ ᱢᱩᱪ ᱛᱟᱨᱯᱟᱨᱮ ᱢᱩᱪᱟᱹᱫ ᱥᱮ ᱥᱮᱫ, ᱯᱚᱨ ᱫᱤᱭᱮ ᱦᱟᱯᱮᱱ ᱫᱤᱱ ᱨᱮᱫᱚ ᱟᱹᱰᱤ ᱟᱱᱟᱴ ᱨᱮᱵᱚᱱ ᱯᱟᱲᱟᱜᱼᱟ ᱟᱹᱞᱤᱧ ᱫᱚᱞᱤᱧ ᱞᱟᱹᱭᱟ᱾
ᱮᱠᱫᱚᱢ ᱮᱠᱫᱚᱢ ᱮᱠᱫᱚᱢ ᱠᱟᱨᱚᱱ ᱱᱟᱦᱟᱜ ᱚᱠᱛᱚ ᱨᱮ ᱡᱟᱦᱟᱸᱭ ᱜᱤᱫᱽᱨᱟᱹ ᱯᱤᱫᱽᱨᱟᱹ ᱠᱚ ᱧᱮᱞ ᱦᱩᱭᱩᱜ ᱠᱟᱱᱟ, ᱪᱟᱥ ᱠᱟᱹᱢᱤ ᱵᱷᱟᱹᱜᱤ ᱠᱟᱜ ᱟᱸ ᱵᱚᱛᱚᱨ ᱛᱮ ᱵᱤᱫᱮᱥ ᱠᱟᱹᱢᱤ ᱠᱚ ᱪᱟᱞᱟᱜ ᱠᱟᱱᱟ᱾ ᱱᱚᱣᱟ ᱢᱟᱛᱚ ᱟᱹᱰᱤ ᱢᱟᱨᱟᱝ ᱠᱚ ᱵᱷᱩᱞ ᱦᱚᱴᱚᱠᱟᱜ ᱠᱟᱱᱟ᱾ ᱠᱟᱨᱚᱱ ᱵᱤᱫᱮᱥ ᱠᱟᱹᱢᱤ ᱛᱚ ᱟᱨ ᱵᱤᱫᱮᱥ ᱠᱟᱹᱢᱤ ᱛᱚ ᱟᱨ ᱫᱟᱨᱮ ᱵᱷᱳᱨ ᱜᱮ ᱛᱟᱦᱮᱸᱱ ᱛᱟᱢᱟ, ᱛᱮ ᱟᱨ ᱵᱟᱠᱤ ᱥᱚᱢᱚᱭ ᱫᱚ ᱟᱫᱚ ᱪᱮᱜᱮᱢ ᱪᱤᱠᱟᱹᱭᱟ᱾ ᱜᱤᱫᱽᱨᱟᱹ ᱯᱤᱫᱽᱨᱟᱹ ᱥᱚᱝᱥᱟᱨ ᱟᱱ ᱠᱷᱟᱱᱮᱢ ᱟᱨ ᱱᱤᱥᱪᱚᱭ ᱛᱚ ᱵᱤᱫᱮᱥ ᱠᱟᱹᱢᱤ ᱫᱚ ᱵᱟᱢ ᱤᱫᱤ ᱠᱚᱣᱟ ᱜᱤᱫᱽᱨᱟᱹ ᱯᱤᱫᱽᱨᱟᱹ ᱟᱛᱮᱫ ᱵᱟᱹᱦᱩ ᱜᱤᱫᱽᱨᱟᱹ ᱟᱛᱮᱫ, ᱡᱟᱠᱤᱥᱮᱭ ᱚᱲᱟᱜ ᱨᱮᱜᱮ ᱛᱟᱦᱮᱱ ᱦᱩᱭᱩᱜ ᱛᱟᱢᱟ᱾ ᱛᱚ ᱚᱲᱟᱜ ᱨᱮ ᱛᱟᱦᱮᱸ ᱠᱟᱛᱮᱜ ᱫᱚ ᱜᱚᱝᱠᱮ ᱠᱟᱹᱴᱤᱜ ᱪᱟᱥᱵᱟᱥ ᱫᱚ ᱦᱩᱭᱩᱜ ᱜᱮᱭᱟ ᱥᱮ ᱦᱤᱛᱚᱜ ᱨᱮ ᱡᱩᱫᱤ ᱡᱩᱣᱟᱹᱱ ᱚᱠ ᱛᱚ ᱨᱮ ᱪᱟᱥ ᱵᱟᱢ ᱥᱮᱬᱟᱭ ᱟᱠᱟᱜᱼᱟ ᱜᱤᱫᱽᱨᱟᱹ ᱯᱤᱫᱽᱨᱟᱹ ᱠᱟᱛᱮᱫ ᱫᱚ ᱪᱤᱠᱟᱹᱛᱮ ᱪᱟᱥᱮᱢ ᱥᱮᱬᱟᱭᱟ ᱪᱤᱠᱟᱹᱛᱮᱢ ᱪᱟᱥᱟ?
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ ᱜᱚᱝᱠᱮ ᱱᱤᱛᱚᱝ ᱡᱩᱫᱤ ᱵᱟᱢ, ᱥᱮᱬᱟᱭᱟ ᱛᱟᱦᱚᱞᱮ ᱜᱤᱫᱽᱨᱟᱹ ᱥᱚᱝᱥᱟᱨ ᱡᱚᱠᱷᱚᱱ ᱟᱢᱟᱜ ᱦᱩᱭᱩᱜ ᱛᱟᱢᱟ, ᱛᱚᱠᱷᱚᱱ ᱟᱨ ᱞᱟᱹᱭᱟᱢᱤᱧ ᱫᱚ ᱵᱟᱹᱧ ᱥᱮᱬᱟ ᱞᱮᱜᱼᱟ ᱛᱚᱠᱷᱚᱱ ᱫᱚ, ᱟᱭᱩ ᱵᱟᱵᱟᱢ ᱫᱳᱥ ᱠᱤᱱᱟ᱾ ᱱᱤᱡᱮ ᱛᱮᱫᱚ ᱵᱟᱢ ᱢᱤᱫᱴᱮᱱ, ᱫᱚᱨᱠᱟᱨ ᱠᱟᱱ ᱜᱮᱭᱟ ᱛᱤᱱᱟᱹᱜ ᱟᱢᱮᱢ ᱨᱚᱲᱟ ᱥᱮᱢ ᱠᱩᱠᱞᱤᱢ, ᱮᱸ ᱠᱩᱠᱞᱤ ᱠᱩᱞᱤ ᱠᱚᱣᱟ ᱛᱚ ᱟᱢᱟᱜ-ᱜᱮ ᱱᱟᱯᱟᱭᱚᱜᱼᱟ ᱡᱮ ᱪᱮᱫ, ᱪᱤᱠᱟᱹ ᱞᱮᱠᱷᱟᱱ ᱱᱚᱸᱰᱮ ᱦᱩᱭᱩᱜᱼᱟ᱾ ᱱᱚᱣᱟ ᱵᱟᱝ ᱠᱟᱛᱮ ᱟᱵᱚ ᱞᱟᱹᱭ ᱞᱮᱠᱷᱟᱱ ᱵᱮᱥᱤᱨ ᱵᱷᱟᱜᱽ ᱫᱚ ᱟᱞᱮ ᱛᱮ ᱦᱚᱸ ᱚᱝᱠᱟ ᱜᱮ ᱦᱩᱭ ᱵᱟᱲᱟᱣ ᱟᱠᱟᱱᱟ ᱧᱮᱞ ᱵᱟᱲᱟᱣ ᱟᱠᱟᱫ ᱠᱚᱣᱟᱹᱧ ᱮᱴᱟᱜ ᱥᱮᱫᱢᱟ ᱵᱟᱹᱧ ᱧᱮᱞ ᱟᱠᱟᱫ ᱠᱚ ᱠᱤᱱᱛᱩ ᱟᱞᱮ ᱟᱛᱳ ᱨᱮᱫᱚ ᱚᱝᱠᱟᱧ ᱧᱮᱞ ᱟᱠᱟᱫ ᱠᱚᱣᱟᱡᱮ ᱵᱟᱭᱨᱮ ᱠᱟᱹᱢᱤ ᱠᱚ ᱪᱟᱞᱟᱜᱼᱟ ᱚᱱᱠᱟ ᱪᱟᱥ ᱡᱮ ᱦᱩᱭᱩᱜ ᱠᱟᱱ ᱨᱮᱦᱚᱸ ᱟᱹᱰᱤ ᱠᱚᱢᱜᱤᱧ ᱧᱮᱞ ᱠᱟᱫ ᱠᱚᱣᱟ ᱡᱮ ᱟᱠᱚᱨᱮᱱ ᱟᱭᱳᱼᱵᱟᱵᱟ ᱛᱟᱠᱚ ᱥᱟᱞᱟᱜ ᱠᱟᱹᱢᱤᱭᱮᱫ ᱜᱮᱭᱟ ᱠᱚ ᱢᱟᱱᱮ ᱪᱟᱥ ᱠᱟᱹᱢᱤ ᱨᱮ ᱛᱚ ᱜᱚᱝᱠᱮ ᱞᱟᱹᱭ ᱞᱮᱠᱷᱟᱱ ᱟᱯᱮᱥᱮᱫ ᱫᱚ ᱦᱩᱲᱩ ᱠᱚ ᱪᱷᱟᱲᱟ ᱟᱨ ᱪᱮᱫ ᱠᱚ ᱪᱟᱥ ᱦᱩᱭᱩᱜᱼᱟ
ᱚᱱᱠᱟ ᱟᱞᱮᱥᱮᱫ ᱫᱚ ᱦᱩᱲᱩ ᱵᱮᱜᱽᱚᱨᱫᱚ ᱟᱫᱚ ᱦᱮᱸ ᱱᱤᱭᱟᱹ ᱜᱷᱟᱹᱲᱤᱡ ᱫᱚ ᱵᱟᱠᱷᱟᱱ ᱫᱟᱜ ᱟᱥᱟᱲ ᱵᱚᱸᱜᱟ ᱛᱚ ᱛᱟᱦᱮ ᱱᱤᱭᱟᱹ ᱜᱷᱟᱹᱲᱤᱡ ᱫᱚ ᱟᱫᱚ ᱦᱩᱲᱩ ᱵᱮᱜᱚᱨ ᱟᱫᱚ ᱥᱩᱫᱩ ᱟᱫᱚ ᱪᱮᱫ ᱦᱚᱸ ᱪᱟᱥ ᱫᱚ ᱚᱱᱠᱟ ᱵᱟᱝ ᱦᱩᱭᱩᱜᱼᱟ ᱢᱮᱱᱠᱷᱟᱱ ᱠᱟᱹᱴᱤᱡ ᱚᱥᱤᱡᱤᱱ ᱨᱮ ᱢᱟᱱᱮ ᱦᱩᱲᱩ ᱡᱮ ᱡᱮ ᱡᱟᱦᱟᱸ ᱥᱚᱢᱚᱭ ᱵᱟᱝ ᱦᱩᱭᱩᱜᱼᱟ ᱤᱱᱟᱹ ᱥᱚᱢᱚᱭ ᱫᱚ ᱠᱟᱹᱴᱤᱡ ᱥᱚᱵᱽᱡᱤ ᱠᱚᱠᱚ ᱪᱟᱥ ᱵᱟᱲᱟᱭ ᱜᱮ ᱪᱮᱫ ᱵᱮᱸᱜᱟᱲ ᱠᱚ ᱠᱩᱸᱱᱫᱽᱨᱤ ᱠᱚ ᱵᱮᱝᱜᱚᱭ ᱠᱷᱟᱰᱟ ᱠᱚ ᱟᱨᱠᱤ ᱟᱭᱢᱟ ᱞᱮᱠᱟᱱᱟᱜ ᱟᱹᱰᱤ ᱥᱚᱵᱡᱤ ᱠᱚᱠᱚ ᱪᱟᱥ ᱜᱮᱭᱟ ᱟᱨᱠᱤ ᱢᱤᱫᱴᱮᱱ ᱵᱟᱡᱟᱨ ᱨᱮ ᱟᱹᱠᱷᱨᱤᱧ ᱠᱟᱛᱮᱫ ᱠᱤᱪᱷᱩ ᱴᱟᱠᱟ ᱠᱟᱹᱣᱰᱤ ᱠᱚ ᱟᱨᱡᱟᱣ ᱡᱚᱝᱼᱟ ᱟᱨᱠᱤ ᱚᱱᱠᱟᱱᱟᱜ ᱢᱤᱫᱴᱟᱝ ᱯᱚᱱᱛᱷᱟ ᱢᱮᱱᱟᱜᱼᱟ ᱟᱨᱠᱤ
ᱟᱪᱪᱷᱟ ᱟᱪᱪᱷᱟ ᱛᱟᱦᱚᱞᱮ ᱞᱟᱹᱭ ᱞᱮᱠᱷᱟᱱ ᱫᱚ ᱟᱞᱮ ᱥᱮᱫ ᱫᱚ ᱡᱟᱦᱟᱸ ᱵᱮᱸᱜᱟᱲ ᱠᱩ ᱟᱹᱞᱩ ᱯᱚᱴᱚᱞ ᱵᱤᱞᱟᱹᱛᱤ ᱱᱤᱭᱟᱹ ᱠᱚᱫᱚ ᱪᱟᱥ ᱦᱩᱭᱩᱜ ᱜᱮᱭᱟ
ᱟᱪᱪᱷᱟ
ᱵᱟᱡᱟᱨ ᱨᱮ ᱟᱹᱠᱷᱨᱤᱧ ᱞᱟᱹᱜᱤᱫ ᱦᱚᱸ ᱫᱚ ᱫᱚᱨᱠᱟᱨ ᱠᱟᱱ ᱜᱮᱭᱟ ᱪᱮᱫᱟᱜ ᱥᱮ ᱠᱟᱹᱣᱰᱤ ᱠᱚ ᱟᱨᱡᱟᱣ ᱫᱚ ᱫᱚᱨᱠᱟᱨ ᱠᱟᱱ ᱜᱮᱭᱟ ᱛᱚ ᱚᱱᱟ ᱥᱟᱶ ᱛᱟᱦᱞᱮ ᱟᱛᱳ ᱨᱮᱧ ᱧᱮᱞ ᱟᱠᱟᱫ ᱠᱚᱣᱟ ᱱᱚᱝᱠᱟ ᱢᱤᱫ ᱵᱟᱨᱭᱟ ᱫᱚ ᱱᱤᱡᱮᱨ ᱚᱲᱟᱜ ᱞᱟᱹᱜᱤᱫ ᱠᱚ ᱪᱟᱥ ᱡᱚᱱᱚᱜᱼᱟ ᱡᱮᱢᱚᱱ
ᱢᱤᱫᱴᱟᱝ ᱵᱟᱡᱟᱨ ᱠᱷᱚᱱᱜ ᱟᱞᱚ ᱟᱠᱷᱨᱤᱧ ᱟᱹᱜᱩ ᱦᱩᱭᱩᱜ ᱛᱟᱠᱚ ᱢᱟ ᱟᱨ ᱚᱲᱟᱜ ᱨᱮ ᱩᱛᱩ ᱤᱥᱤᱱᱟᱜ ᱞᱟᱹᱜᱤᱫ ᱢᱟᱱᱮ ᱦᱩᱭᱩᱜ ᱢᱟ
ᱚᱱᱠᱟ ᱟᱨᱠᱤ ᱟᱞᱮ ᱥᱮᱫ ᱫᱚ ᱧᱮᱞ ᱠᱟᱫ ᱠᱚᱣᱟᱹᱧ
ᱟᱪᱪᱷᱟ ᱟᱞᱮᱥᱮᱫ ᱫᱚ ᱚᱱᱠᱟᱜᱮ ᱠᱤᱪᱷᱩ ᱠᱤᱪᱷᱩ ᱚᱲᱟᱜ ᱦᱚᱲ ᱫᱚ ᱢᱮᱱᱟᱜ ᱠᱚᱜᱮᱭᱟ ᱡᱟᱦᱟᱸ ᱟᱠᱚᱣᱟᱜ ᱵᱟᱲᱜᱮ ᱵᱟᱲᱜᱮ ᱫᱷᱟᱨᱮ ᱨᱮ ᱢᱤᱫᱴᱮᱱ ᱵᱟᱨᱭᱟ ᱵᱮᱸᱜᱟᱲ ᱠᱩᱫᱽᱨᱤ ᱢᱟᱹᱨᱤᱪ ᱠᱚ ᱨᱚᱦᱚᱭᱠᱟᱜᱼᱟ ᱟᱨ ᱚᱱᱟ ᱜᱮ ᱫᱟᱜ ᱫᱩᱞ ᱠᱟᱛᱮ ᱠᱚ ᱦᱟᱨᱟᱭᱟ ᱚᱱᱟ ᱠᱷᱚᱱ ᱜᱮ ᱵᱟᱨᱭᱟ ᱯᱮᱭᱟ ᱠᱩᱸᱫᱽᱤ ᱠᱚ ᱡᱚᱢ ᱞᱮᱱᱠᱷᱟᱱ ᱚᱱᱟ ᱨᱟᱯᱟᱜ ᱞᱟᱫ ᱤᱥᱤᱱ ᱢᱤᱥᱤᱱ ᱠᱟᱛᱮᱫ ᱠᱚ ᱡᱚᱢᱟ ᱩᱱᱠᱩ ᱫᱚ ᱚᱲᱟᱜ ᱞᱟᱹᱜᱤᱫ ᱠᱚᱜᱮ ᱟᱨ ᱠᱤᱪᱷᱩ ᱦᱚᱲ ᱢᱮᱱᱟᱜ ᱠᱚᱣᱟ ᱡᱟᱦᱟᱸ ᱠᱚᱫᱚ ᱠᱟᱹᱴᱤᱡ ᱮ ᱥᱟᱢ ᱢᱟᱨᱟᱨᱥᱟᱞ ᱠᱚ ᱢᱮᱱᱟᱜ ᱛᱟᱠᱚᱣᱟ ᱛᱚ ᱛᱟᱦᱞᱮ ᱩᱱᱠᱩ ᱫᱚ ᱫᱟᱜ ᱠᱚ ᱴᱷᱤᱠ ᱥᱩᱚᱢᱚᱭ ᱨᱮᱠᱚ ᱧᱟᱢᱟ ᱚᱱᱠᱟ ᱥᱩᱥᱟᱹᱵ ᱠᱚ ᱪᱟᱥᱟ ᱟᱨᱠᱚ ᱤᱫᱤ ᱜᱮᱭᱟ ᱠᱩᱸᱫᱽᱨᱤ ᱠᱚᱫᱚ ᱵᱮᱸᱜᱟᱲ ᱠᱚ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱟᱫᱟ ᱛᱚ ᱤᱧ ᱫᱧ ᱞᱟᱹᱭᱟ ᱡᱮ ᱫᱚᱨᱠᱟᱨ ᱠᱟᱱ ᱜᱮᱭᱟ ᱪᱟᱥᱵᱟᱥ ᱠᱚᱦᱚᱸ ᱱᱤᱭᱟᱹ ᱡᱟᱦᱟᱸ ᱢᱮᱱᱟᱜᱼᱟ ᱡᱚᱢᱟᱜ ᱡᱤᱱᱤᱥ ᱠᱚ
ᱦᱮᱸ ᱦᱮᱸ ᱦᱮᱸ ᱮᱠᱫᱚᱢ ᱮᱠᱫᱚᱢ ᱛᱚ ᱜᱚᱝᱠᱮ ᱱᱚᱣᱟ ᱦᱩᱰᱤᱧ ᱢᱟᱪᱷᱟ ᱦᱩᱰᱤᱧ ᱚᱠᱛᱚ ᱦᱩᱰᱤᱧ ᱢᱟᱪᱷᱟ ᱜᱟᱞᱯᱟᱞᱣ ᱢᱟᱨᱟᱣ ᱨᱮ ᱡᱚᱢ ᱡᱚᱯᱲᱟᱣ ᱠᱟᱛᱮ ᱟᱹᱰᱤ ᱟᱭᱢᱟ ᱥᱟᱭ ᱥᱟᱭ ᱥᱟᱨᱦᱟᱣ ᱟᱹᱵᱤᱱ ᱥᱟᱶ ᱡᱚᱯᱲᱟᱣ ᱠᱟᱛᱮ ᱟᱹᱰᱤ ᱱᱟᱯᱟᱭ ᱞᱤᱧ ᱟᱹᱭᱠᱟᱹᱣ ᱠᱮᱜᱼᱟ ᱟᱨ ᱛᱮᱦᱮᱧ ᱫᱚ ᱛᱟᱦᱞᱮ ᱤᱱᱠᱟᱹ ᱜᱮᱞᱟᱝ ᱜᱟᱞᱢᱟᱨᱟᱣᱟ
ᱦᱮᱸ ᱜᱚᱝᱠᱮ ᱟᱹᱞᱤᱧ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱛᱟᱦᱚᱞᱮ ᱴᱷᱤᱠ ᱜᱮᱭᱟ ᱜᱚᱝᱠᱮ